ᱦᱮᱸ ᱜᱚᱝᱠᱮ ᱟᱞᱤᱝᱟᱜ ᱨᱚᱲ ᱟᱡᱚᱢᱚᱜ ᱠᱟᱱᱟ?
ᱦᱮᱸ ᱦᱮᱸ ᱟᱡᱚᱢᱚᱜ ᱠᱟᱱᱟ᱾
ᱮᱸ ᱜᱚᱢᱠᱮ ᱥᱟᱹᱜᱩᱱ ᱥᱮᱛᱟᱜ᱾
ᱦᱮᱸ ᱥᱮᱛᱟᱜ ᱥᱟᱹᱜᱩᱱ ᱥᱮᱛᱟᱜ᱾
ᱚᱱᱛᱮ ᱦᱚᱭ ᱮᱫᱟ ᱪᱮᱫ ᱚᱱᱛᱮ ᱦᱚᱭ ᱦᱤᱸᱥᱤᱫ ᱠᱚ ᱪᱮᱫ ᱞᱮᱠᱟ ᱛᱮᱦᱮᱧ ᱫᱚ?
ᱛᱮᱦᱮᱧ ᱫᱚ ᱢᱚᱡ ᱜᱮ ᱦᱚᱭ ᱫᱟ ᱦᱚᱭ ᱵᱟᱲᱟᱭ ᱫᱚ ᱥᱮᱛᱟᱜ ᱥᱮᱛᱟᱜ᱾
ᱟᱪᱪᱷᱟ ᱵᱮᱥ ᱱᱚᱛᱮ ᱦᱚᱸ ᱟᱪᱪᱷᱟ ᱱᱚᱛᱮ ᱦᱚᱸ ᱢᱚᱡᱽ ᱵᱟᱲᱟ ᱜᱮ ᱦᱮᱸᱥᱮ ᱛᱟᱦᱚᱞᱮ ᱟᱫᱚ ᱡᱟᱹᱥᱛᱤ ᱵᱟᱝ ᱵᱤᱞᱚᱢ ᱠᱟᱛᱮᱫ ᱟᱫᱚ ᱴᱚᱯᱤᱠ ᱥᱮᱫ ᱜᱮᱞᱟᱝ ᱞᱟᱦᱟ ᱤᱫᱤᱜᱼᱟ ᱦᱮᱸ ᱥᱮ ᱪᱮᱫ ᱞᱮᱠᱟ
ᱚ
ᱟᱪᱪᱷᱟ ᱚᱱᱛᱮ ᱠᱚ ᱚᱱᱛᱮ ᱪᱮᱫ ᱞᱮᱠᱟ ᱫᱟᱜ ᱡᱟᱹᱲᱤ ᱠᱚ ᱪᱮᱫ ᱞᱮᱠᱟ ᱨᱚᱦᱚᱭ ᱠᱚ?
ᱛᱚ ᱱᱚᱛᱮ ᱨᱚᱦᱚᱭ ᱠᱚᱫᱚ ᱡᱚᱛᱚ ᱦᱚᱲ ᱞᱮᱠᱟ ᱜᱮ ᱨᱚᱦᱚᱭ ᱵᱟᱨᱟᱵᱟᱨᱤ ᱦᱩᱭᱮᱱᱟ
ᱟᱪᱪᱷᱟ ᱦᱩᱭᱮᱱ ᱜᱮ ᱟᱨ
ᱟᱨ ᱟᱯᱮ ᱚᱱᱛᱮ ᱪᱮᱫ ᱞᱮᱠᱟ?
ᱟᱞᱮ ᱱᱚᱛᱮ ᱦᱚᱸ ᱢᱟᱱᱮ ᱫᱟᱜ ᱞᱟᱜᱟᱣ ᱠᱟᱱᱟ ᱛᱚ ᱟᱫᱚ ᱚᱱᱟ ᱞᱮᱠᱟᱛᱮ ᱟᱨᱠᱤ ᱦᱮᱼᱮ ᱢᱟᱱᱮ ᱞᱟᱜᱟᱣ ᱟᱠᱟᱫᱟ ᱟᱨᱠᱤ ᱜᱚᱢᱠᱮ ᱛᱟᱦᱚᱞᱮ ᱦᱳᱭ ᱪᱟᱥ ᱵᱟᱲᱟ ᱦᱩᱭᱩᱜ ᱠᱟᱱᱟ ᱟᱨ ᱜᱚᱝᱠᱮ ᱛᱟᱦᱚᱞᱮ ᱟᱯᱮ ᱫᱚ ᱪᱮᱫ ᱠᱚᱯᱮ ᱪᱟᱥᱟ ᱱᱤᱭᱟᱹ ᱚᱠᱛᱚ ᱨᱮᱫᱚ?
ᱱᱤᱛᱚᱜ ᱫᱚ ᱪᱟᱥ ᱫᱚ ᱠᱷᱟᱹᱞᱤ ᱤᱱᱟᱹᱜᱮ ᱦᱩᱲᱩ ᱨᱚᱦᱚᱭ ᱜᱮ
ᱦᱩᱲᱩ ᱜᱮ ᱦᱩᱭᱩᱜᱼᱟ ᱟᱫᱚ ᱮᱴᱟᱜ ᱡᱤᱱᱤᱥ ᱠᱚᱫᱚ ᱵᱟᱝ ᱦᱩᱭᱩᱜ ᱜᱮᱭᱟ?
ᱮᱟᱜ ᱡᱤᱱᱤᱥ ᱠᱚᱫᱚ ᱵᱟᱝ ᱦᱩᱭᱩᱜᱼᱟ ᱢᱤᱫ ᱨᱚᱠᱚᱢ ᱫᱟᱜ ᱛᱟᱦᱮᱱᱟ ᱵᱟᱝ, ᱟᱫᱚ ᱫᱟᱜ ᱱᱤᱛᱚᱜ ᱦᱩᱲᱩ ᱨᱚᱦᱚᱭ ᱪᱟᱵᱟ ᱠᱟᱛᱮᱫ ᱫᱚ ᱟᱨᱦᱚᱸ ᱵᱟᱲᱜᱮ ᱪᱟᱥᱟ ᱟᱞᱮ
ᱟᱨ
ᱤᱭᱟᱹ ᱠᱚ ᱢᱮᱱᱟᱜᱼᱟ ᱟᱞᱮ ᱥᱮᱫ ᱫᱚ ᱟᱭᱢᱟ ᱪᱟᱥᱼᱟ ᱡᱤᱱᱤᱥ ᱠᱚ ᱨᱟᱢᱵᱽᱲᱟ ᱛᱤᱞᱢᱤᱧ
ᱟᱪᱪᱷᱟ
ᱧᱮᱞ ᱧᱮᱞ ᱠᱟᱜᱼᱟ ᱵᱮᱱ? ᱨᱟᱢᱲᱟ ᱨᱟᱢᱲᱟ ᱵᱮᱱ ᱧᱮᱞ ᱵᱟᱲᱟᱣ ᱟᱠᱟᱫᱟ?
ᱦᱮᱸ ᱜᱚᱝᱠᱮ ᱧᱮᱞ ᱵᱟᱲᱟ ᱦᱩᱭ ᱠᱟᱱᱟ
ᱚᱱᱟ ᱠᱚ ᱜᱮᱞᱮ ᱪᱟᱥᱟ ᱱᱤᱛᱚᱜ ᱫᱚ᱾
ᱟᱪᱪᱷᱟ, ᱟᱨ ᱡᱚᱱᱰᱨᱟ ᱚᱲᱟᱭ ᱠᱚ
ᱚᱱᱟ ᱠᱚᱫᱚ ᱱᱤᱛᱳᱜ ᱫᱚ ᱪᱟᱵᱟᱭᱱᱟ ᱥᱟᱢᱴᱟᱣ ᱠᱮᱫᱟᱞᱮ᱾
ᱥᱟᱢᱴᱟᱣ ᱦᱩᱭ ᱠᱟᱱᱟ ᱵᱟᱠᱷᱟᱱ ᱫᱚ ᱚᱱᱟ ᱮᱞᱟᱠᱟ ᱠᱚᱨᱮ ᱫᱚ ᱚᱱᱟ ᱠᱚ ᱪᱟᱥ ᱦᱩᱭᱩᱜ ᱜᱮᱭᱟ ᱥᱮ ᱟᱯᱮ ᱥᱮᱫ?
ᱦᱩᱸ
ᱦᱮᱸ ᱟᱞᱮ ᱥᱮᱫ ᱫᱚ ᱚᱱᱟ ᱠᱚᱫᱚ ᱢᱟᱱᱮ ᱡᱚᱱᱰᱨᱟ ᱟᱨ ᱤᱭᱟᱹ ᱚᱱᱟ ᱠᱚᱫᱚ ᱦᱩᱭᱩᱜ ᱨᱮᱦᱚᱸ ᱢᱟᱱᱮ ᱠᱷᱩᱵ ᱮᱠᱴᱟ ᱩᱱᱟᱹᱜ ᱡᱟᱹᱥᱛᱤ ᱫᱚ ᱵᱟᱝ᱾ ᱟᱨᱠᱤ ᱟᱞᱮ ᱥᱮᱫ ᱫᱚ ᱡᱟᱹᱥᱛᱤ ᱵᱚᱞ ᱡᱟᱹᱥᱛᱤ ᱞᱟᱹᱭ ᱞᱮᱠᱷᱟᱱ ᱫᱚ, ᱦᱩᱲᱩ ᱦᱩᱭᱩᱜᱼᱟ ᱛᱟᱯᱚᱨᱮ ᱮᱢᱱᱤ ᱡᱟᱦᱟᱸ ᱠᱚ ᱢᱮᱱᱮᱫ ᱠᱟᱱ ᱟᱱᱟᱡᱽ ᱯᱟᱹᱛᱤ ᱥᱚᱵᱡᱤ ᱠᱚ ᱟᱨ ᱤᱱᱟᱹ ᱯᱚᱨᱮ ᱟᱹᱞᱩ, ᱛᱩᱲᱤ ᱜᱩᱦᱩᱢ ᱦᱮᱸ ᱚᱱᱟ ᱯᱚᱨᱮ ᱟᱨᱚ ᱠᱷᱚᱥᱞᱟᱭ ᱮᱢᱟᱱ ᱛᱮᱭᱟᱜ ᱢᱟᱱᱮ ᱥᱟᱨᱟ ᱵᱚᱪᱷᱚᱨ ᱜᱮ ᱞᱟᱹᱭ ᱜᱟᱱᱚᱜᱼᱟ ᱠᱤᱪᱷᱩᱱᱟ ᱠᱤᱪᱷᱩ ᱫᱚ ᱪᱟᱥ ᱫᱚ ᱢᱮᱱᱟᱜ ᱟᱠᱟᱫ ᱜᱮᱭᱟ᱾
ᱟᱞᱮ ᱫᱚ ᱱᱚᱜᱼᱚᱭ ᱱᱤᱛᱚᱜ ᱱᱤᱭᱟᱹ ᱥᱤᱡᱚᱱ ᱨᱮᱜᱮ ᱪᱟᱥ ᱦᱩᱭᱩᱜᱼᱟ ᱟᱨ ᱵᱟᱠᱷᱟᱡ ᱛᱟᱭᱱᱚᱢ ᱛᱮᱫᱚ ᱵᱟᱝ ᱦᱩᱭᱩᱜᱼᱟ ᱛᱟᱭᱚᱢ ᱛᱮ ᱥᱤᱛᱩᱝ ᱟᱭ ᱟᱹᱰᱤ ᱠᱟᱡᱟᱠ᱾
ᱟᱪᱪᱷᱟ ᱵᱮᱥ ᱟᱯᱮ ᱫᱚ ᱚᱠᱟ ᱫᱤᱥᱚᱢ ᱠᱟᱱᱟ ᱯᱮ?
ᱟᱫᱚ ᱚᱱᱟ ᱢᱟ ᱵᱟᱝ ᱜᱟᱱᱚᱜᱼᱟ ᱞᱟᱹᱭ᱾
ᱚᱱᱟ ᱟᱫᱚ ᱡᱟᱭᱦᱳᱠ ᱚᱱᱠᱟ ᱫᱚ ᱴᱩᱠ ᱴᱟᱠ ᱫᱚ ᱠᱟᱹᱴᱤᱡ ᱠᱟᱛᱷᱟ ᱠᱟᱛᱷᱟ ᱛᱮᱫᱚ ᱦᱮᱡ ᱜᱟᱱᱚᱜ ᱜᱮᱭᱟ᱾ ᱟᱪᱪᱷᱟ ᱛᱟᱦᱚᱞᱮ ᱟᱯᱮ ᱥᱮᱫ ᱫᱚ ᱜᱚᱝᱠᱮ ᱵᱤᱨ ᱵᱩᱨᱩ ᱠᱚᱫᱚ ᱢᱮᱱᱟᱜ ᱟᱠᱟᱜᱼᱟ ᱥᱮ ᱵᱟᱝ?
ᱦᱮᱸ ᱟᱫᱚᱢ ᱵᱤᱨ ᱵᱩᱨᱩ ᱟᱹᱰᱤ ᱠᱟᱡᱟᱠ ᱢᱮᱱᱟᱜᱼᱟ ᱫᱟᱨᱮ ᱱᱟᱹᱲᱤ
ᱟᱪᱪᱷᱟ ᱵᱤᱨ ᱵᱩᱨᱩ ᱨᱮᱱᱟᱜ ᱪᱮᱫ ᱠᱚ ᱡᱚ ᱵᱤᱞᱤ ᱚᱱᱠᱟ ᱵᱤᱱ ᱡᱚᱢ ᱵᱟᱲᱟ ᱠᱟᱫᱟ? ᱡᱟᱦᱟᱸ ᱟᱹᱵᱤᱱ ᱢᱟᱱᱮ ᱫᱚᱢᱮ ᱵᱤᱱ ᱡᱟᱹᱥᱛᱤ ᱵᱤᱱ ᱠᱩᱥᱤᱭᱟᱜᱼᱟ᱾
ᱚ ᱱᱚᱛᱮᱱᱟᱜ ᱱᱚᱣᱟ ᱟᱭᱢᱟ ᱞᱮᱠᱟᱱ ᱵᱤᱨ ᱨᱮ ᱤᱭᱟᱹᱨᱮ᱾ ᱡᱚᱜ ᱠᱟᱱᱟ ᱟᱫᱚ ᱚᱱᱟ ᱠᱚᱧ ᱞᱟᱹᱭ ᱞᱮᱠᱷᱟᱡ ᱥᱵᱮᱱ ᱧᱮᱞ ᱠᱟᱜ ᱵᱮᱱ ᱥᱮ ᱵᱟᱝ?
ᱟᱫᱚ ᱧᱮᱞ ᱠᱟᱜ ᱜᱮᱭᱟᱞᱤᱧ ᱟᱫᱚ ᱚᱱᱟ ᱠᱷᱚᱱᱟᱜ ᱢᱩᱫᱽᱨᱮ ᱟᱹᱵᱤᱱ ᱢᱟᱱᱮ ᱚᱠᱟᱴᱟᱜ ᱡᱟᱹᱥ ᱛᱤ ᱵᱤᱱ ᱠᱩᱥᱤᱭᱟᱜ ᱜᱮᱭᱟ ᱢᱟᱱᱮ᱾
ᱱᱚᱛᱮ ᱟᱞᱮᱭᱟᱜ ᱵᱤᱨ ᱫᱤᱥᱚᱢ ᱨᱮᱭᱟᱜ ᱡᱚ ᱡᱤᱱᱤᱥ ᱚᱠᱟᱴᱟᱜ ᱡᱟᱹᱥᱛᱤ ᱞᱤᱧ ᱠᱩᱥᱤᱭᱟᱜᱼᱟ?
ᱦᱳᱭ
ᱱᱚᱛᱮ ᱫᱚ ᱠᱩᱥᱤ ᱫᱚ ᱵᱟᱹᱨᱩ ᱵᱮᱱ ᱧᱮᱞ ᱠᱟᱫᱟ ᱵᱟᱹᱨᱩ ᱵᱤᱞᱤ?
ᱦᱮᱸ ᱵᱟᱹᱨᱩ ᱧᱮᱞ ᱠᱟᱜ ᱜᱮᱭᱟᱞᱮ ᱱᱚᱛᱮ ᱦᱚᱸ ᱟᱞᱮ ᱱᱚᱣᱭᱟ ᱠᱚᱨᱮᱜ ᱦᱚᱸ ᱧᱟᱢᱚᱜ ᱜᱮᱭᱟ᱾
ᱱᱤᱛᱳ ᱫᱚ ᱟᱹᱰᱤ ᱠᱟᱡᱟᱠ ᱵᱤᱞᱤᱜ ᱠᱟᱱᱟ᱾
ᱦᱮᱸ ᱵᱟᱨᱩ ᱵᱮᱞᱮ᱾
ᱦᱮᱸ
ᱟᱪᱪᱷᱟ ᱵᱟᱹᱨᱩ ᱵᱮᱤᱞᱤ ᱟᱞᱤᱧ ᱦᱚᱸ ᱵᱟᱹᱨᱩ ᱵᱮᱤᱞᱤ ᱫᱚ ᱡᱚᱢ ᱵᱟᱲᱟ ᱦᱩᱭ ᱠᱟᱱᱟ ᱟᱞᱮ ᱱᱚᱣᱟ ᱠᱚᱨᱮ ᱦᱚᱸ ᱧᱟᱢᱚᱜ ᱜᱮᱭᱟ᱾ ᱵᱤᱨ ᱨᱮᱱᱟᱜ ᱟᱲᱟᱜ ᱥᱟᱠᱟᱢ ᱠᱚ ᱛᱤᱱᱟᱹᱜᱴᱟ ᱪᱮᱫ ᱠᱚᱵᱤᱱ ᱧᱮᱞ ᱟᱠᱟᱫᱼᱟ ᱥᱮ ᱚᱱᱟ ᱠᱚᱵᱤᱱ ᱠᱩᱥᱤᱭᱟᱜ ᱜᱮᱭᱟ ᱵᱤᱨ ᱨᱮ ᱟᱲᱟᱜ ᱥᱟᱠᱟᱢ?
ᱫᱤᱱ ᱜᱮ ᱟᱲᱟᱜ ᱥᱟᱠᱟᱢ?
ᱦᱮᱸ
ᱟᱯᱮ ᱫᱚ ᱵᱤᱨ ᱨᱮᱭᱟᱜ ᱫᱚ ᱱᱤᱛᱚᱜ ᱫᱚ, ᱟᱭᱢᱟ ᱜᱮ ᱢᱮᱱᱟᱜᱼᱟ ᱟᱫᱚ ᱤᱱᱟᱹᱜ ᱵᱷᱤᱲ ᱦᱚᱞᱤᱧ ᱵᱟᱞᱮ ᱡᱚᱢᱟ ᱚᱱᱠᱟ᱾
ᱟᱪᱪᱷᱟ ᱥᱮᱫᱟᱭ ᱟᱵᱚᱨᱮᱱ ᱦᱟᱯᱲᱟᱢ ᱠᱚ ᱛᱚ ᱵᱟᱝ ᱵᱤᱨ ᱵᱩᱨᱩ ᱨᱮᱱᱟᱜ ᱡᱟᱦᱟᱸ ᱡᱚᱢᱟᱜ ᱠᱚ ᱤᱭᱟᱹ ᱠᱚ ᱚᱱᱟ ᱠᱚᱜᱮ ᱡᱟᱹᱥᱛᱤ ᱠᱚ ᱡᱚᱢ ᱛᱟᱦᱮᱸᱫ ᱛᱚ᱾
ᱦᱩᱸ ᱦᱩᱸ ᱚᱱᱟᱜᱮ ᱡᱟᱹᱥᱛᱤ ᱠᱚ ᱡᱚᱢᱮᱫ ᱠᱟᱱ ᱛᱟᱦᱮᱱᱟ ᱵᱟᱝ ᱱᱤᱛᱚᱜ ᱫᱚ ᱠᱷᱟᱹᱞᱤ ᱚᱱᱟ ᱵᱟᱲᱜᱮ ᱠᱚᱨᱮ ᱭᱟᱜ ᱪᱟᱥᱟᱟᱜ ᱜᱮ᱾
ᱟᱪᱪᱷᱟ ᱵᱮᱥ ᱜᱚᱝᱠᱮ ᱛᱟᱦᱚᱞᱮ ᱩᱫ ᱯᱩᱴᱠᱟᱹ ᱠᱚᱫᱚ ᱦᱩᱭᱩᱜ ᱠᱟᱱᱟ ᱥᱮ ᱵᱟᱝ?
ᱦᱩᱭᱩᱜᱼᱟ ᱡᱟᱱᱟᱢᱚᱜᱼᱟ ᱱᱚᱛᱮ ᱟᱞᱮᱥᱮᱫ ᱫᱚ᱾
ᱮᱠᱷᱚᱱ ᱫᱚ ᱟᱹᱣᱨᱤ ᱡᱟᱱᱟᱢᱚᱜᱼᱟ ᱥᱮ ᱚᱠᱟᱮᱠᱟ?
ᱟᱪᱪᱷᱟ ᱟᱵᱮᱱ ᱧᱮᱞ ᱠᱟᱜ ᱵᱮᱱ ᱚᱱᱟ ᱡᱤᱞᱤᱧ ᱡᱤᱞᱤᱧ ᱩᱫ ᱡᱟᱱᱟᱢᱚᱜᱼᱟ ᱚᱛ ᱠᱷᱚᱡ ᱩᱰᱠᱚᱜᱚ-ᱟ?
ᱦᱮᱸ ᱧᱮᱞ ᱠᱟᱜ ᱜᱮᱭᱟᱞᱤᱧ᱾
ᱚᱱᱟ ᱦᱚᱸ ᱡᱟᱱᱟᱢᱚᱜᱼᱟ ᱟᱨᱦᱚᱸ ᱢᱮᱛᱟᱜ ᱟᱠᱚ ᱚᱱᱟ ᱥᱟᱨᱡᱚᱢ ᱩᱫ ᱧᱮᱞ ᱠᱟᱜ ᱵᱮᱱ? ᱥᱟᱨᱡᱚᱢ ᱡᱢᱫ ᱥᱟᱥᱟᱝ ᱜᱮ ᱛᱟᱦᱮᱱᱟ᱾
ᱥᱟᱨᱡᱚᱢ ᱩᱫ ᱫᱚ ᱱᱟᱜ ᱠᱷᱟᱱ ᱵᱟᱞᱤᱧ ᱧᱮᱞ ᱟᱠᱟᱫᱟ ᱢᱟᱱᱮ ᱵᱤᱨ ᱨᱮᱱᱟᱜ ᱡᱟᱦᱟᱸᱟ ᱩᱫ ᱠᱚ ᱦᱩᱭᱩᱜᱼᱟ ᱟᱫᱚ ᱟᱞᱮ ᱫᱚ ᱠᱟᱹᱴᱤᱡ ᱵᱤᱨ ᱠᱷᱚᱲᱟ ᱫᱚ ᱠᱟᱹᱴᱤᱡ ᱞᱮ ᱪᱷᱟᱰᱟᱟᱜ ᱜᱮᱭᱟ ᱥᱮ ᱚᱱᱟ ᱚᱱᱩᱥᱟᱨ ᱛᱮ ᱢᱟᱱᱮ ᱡᱟᱦᱟᱸ ᱠᱚ ᱢᱮᱱᱮᱫ ᱠᱟᱱᱟ ᱥᱟᱨᱡᱚᱢ ᱩᱫ ᱚᱱᱟ ᱫᱚ ᱵᱟᱝ ᱧᱮᱞ ᱦᱩᱭ ᱠᱟᱱᱟ᱾ ᱟᱫᱚ ᱧᱮᱞ ᱦᱩᱭ ᱟᱠᱟᱱ ᱨᱮᱦᱚᱸ ᱟᱫᱚ ᱚᱠᱟᱴᱟᱜ ᱠᱚ ᱢᱮᱱᱟ ᱚᱱᱟ ᱧᱩᱛᱩᱢ ᱥᱟᱺᱦᱤᱡ ᱫᱚ ᱴᱷᱟᱹᱣᱠᱟᱹ ᱵᱩᱴᱟᱹ ᱫᱚ ᱵᱟᱲᱟᱭ ᱵᱟᱹᱱᱩᱜ ᱟᱠᱟᱫᱟ᱾
ᱟᱞᱮ ᱫᱚ ᱚᱱᱟ ᱦᱚᱸ ᱜᱮ ᱢᱚᱡᱽ ᱟᱹᱭᱠᱟᱹᱜᱼᱟ ᱟᱞᱮᱥᱮᱫ ᱫᱚ ᱚᱱᱟᱜᱮ ᱮᱠᱫᱚᱢ ᱤᱧᱟᱹᱜ ᱫᱚ ᱯᱷᱮᱵᱟᱨᱮᱴ ᱩᱫ ᱠᱟᱱᱟ ᱚᱱᱟᱱᱟᱜ᱾
ᱟᱪᱪᱷᱟ ᱡᱟᱭᱦᱳᱠ ᱛᱟᱦᱚᱞᱮ ᱡᱩᱫᱤ ᱧᱮᱞ ᱦᱩᱭᱩᱜᱼᱟ ᱛᱟᱦᱮᱱᱟ ᱡᱩᱫᱤ ᱚᱱᱠᱟᱱᱟᱜ ᱱᱚᱣᱟ ᱠᱚ ᱢᱮᱛᱟᱜᱼᱟ ᱥᱟᱨᱡᱚᱢ ᱩᱪ ᱚᱱᱠᱟ ᱠᱩᱤᱞᱤ ᱠᱚ ᱦᱩᱭ ᱟᱠᱟᱱᱟ᱾ ᱟᱫᱚ ᱯᱩᱴᱠᱟᱹ ᱞᱮᱴᱚ ᱠᱚ ᱥᱚᱲᱮ ᱠᱚᱵ ᱡᱚᱢ ᱵᱟᱲᱟ ᱟᱠᱟ-ᱟ ᱥᱮ ᱵᱟᱝ?
ᱩᱸ ᱦᱩᱸᱦᱚᱱᱟ ᱫᱚ ᱵᱟᱝ ᱜᱮᱮᱞᱤᱧ ᱡᱚᱢ ᱠᱟᱜᱼᱟ ᱟᱹᱞᱤᱧ ᱫᱚ᱾
ᱦᱸ ᱟᱪᱪᱷᱟ ᱟᱪᱪᱷᱟ ᱦᱳᱭ ᱟᱫᱚ
ᱪᱮᱫ ᱞᱮᱠᱟ ᱟᱹᱭᱠᱟᱹᱜᱼᱟ ᱢᱚᱡᱽ ᱜᱮ?
ᱦᱮᱸ ᱟᱹᱰᱤ ᱢᱚᱸᱡᱽ ᱜᱮ ᱟᱹᱭᱠᱟᱹᱜᱼᱟ ᱯᱷᱩᱴᱠᱟᱹ ᱞᱮᱴᱚ ᱠᱤᱢᱵᱟ ᱤᱭᱟᱹ ᱠᱟᱛᱮ ᱥᱳᱚᱲᱮ ᱠᱟᱛᱮᱫ ᱫᱚ᱾ ᱯᱩᱴᱠᱟᱹ ᱩᱫ ᱥᱳᱲᱮ ᱯᱩᱴ ᱛᱩ ᱥᱳᱲᱮ ᱟᱫᱚ ᱱᱤᱛᱳ ᱫᱚ ᱚᱱᱠᱟᱱᱟᱜ ᱥᱮᱥᱝ ᱜᱮ ᱠᱟᱱᱟ ᱥᱮ ᱚᱱᱟ ᱠᱚᱫᱚ ᱡᱟᱹᱥᱛᱤ ᱜᱮ ᱵᱤᱨ ᱵᱩᱨᱩ ᱠᱚᱨᱮ ᱧᱟᱢᱚᱜᱼᱟ᱾
ᱦᱩᱸ ᱟᱞᱮᱥᱮᱫ ᱫᱚ ᱵᱟᱝ ᱵᱟᱹᱞᱤᱧ ᱧᱮᱞ ᱟᱠᱟᱼᱟ ᱯᱟᱥᱮ ᱩᱱᱟᱹᱜ ᱫᱚ ᱾
ᱟᱪᱪᱷᱟ ᱚᱱᱟ ᱫᱚ ᱯᱩᱴᱠᱟᱹ ᱫᱚ ᱦᱟᱸᱰᱮ ᱜᱳᱞ ᱫᱷᱟᱨᱟ ᱜᱮ ᱦᱩᱭᱩᱜᱼᱟ ᱢᱟᱱᱮ ᱢᱟᱨᱵᱮᱞ ᱞᱮᱠᱟ ᱟᱨᱠᱤ ᱾ ᱦᱮᱸ ᱥᱮ ᱵᱟᱞᱮ ᱤᱡ ᱟᱡ ᱛᱮᱜᱮ ᱚᱢᱚᱱᱚᱜᱼᱟ
ᱟᱫᱚ ᱞᱟᱹᱴᱩ ᱞᱟᱹᱴᱩ ᱛᱟᱦᱮᱱᱟ ᱥᱮ ᱾
ᱵᱮᱥᱤ ᱵᱟᱝ ᱞᱟᱹᱴᱩᱜ ᱚᱱᱮ ᱢᱟᱨᱵᱮᱞ ᱞᱮᱠᱟ ᱾ ᱜᱳᱞ ᱜᱳᱞ ᱦᱮᱸ ᱥᱮ ᱚ ᱜᱳᱞ ᱜᱳᱞ ᱟᱨᱠᱤ ᱟᱨᱚ ᱠᱤᱪᱷᱩ ᱠᱤᱪᱷᱩ ᱫᱚ ᱠᱟᱹᱴᱤᱡ ᱞᱟᱹᱴᱩᱜ ᱜᱮᱭᱟ ᱾
ᱱᱚᱛᱮ ᱟᱞᱮ ᱥᱮ ᱫᱚ ᱵᱟᱝ ᱡᱟᱱᱟᱢᱚᱜᱼᱟ ᱚᱱᱟ ᱫᱚ ᱾
ᱟᱪᱪᱷᱟ ᱟᱪᱪᱷᱟ ᱛᱚ ᱟᱨ ᱱᱤᱡ ᱚᱠᱛᱚ ᱠᱚᱨᱮ ᱫᱚ ᱛᱟᱞᱞᱮ ᱚᱲᱟᱜ ᱠᱚᱨᱮ ᱫᱚ ᱪᱮᱫ ᱠᱚ ᱪᱤᱠᱟᱹ ᱵᱟᱲᱟᱭᱮᱫᱼᱟ?
ᱚᱲᱟᱜ ᱠᱚᱨᱮ ᱫᱚ ᱤᱱᱟᱹᱜᱮ ᱱᱤᱛᱚᱜ ᱫᱚ ᱚᱱᱟ ᱵᱟᱹᱭᱦᱟᱹᱲ ᱠᱷᱮᱛ ᱪᱟᱥᱟ ᱜᱮ ᱱᱤᱛᱚᱜ ᱫᱚ᱾
ᱪᱟᱥᱵᱟᱥ ᱠᱟᱹᱢᱤ ᱜᱮ ᱾
ᱤᱱᱟᱹᱜᱮ ᱦᱮᱸ ᱾
ᱟᱸ ᱟᱨ ᱛᱟᱦᱚᱞᱮ ᱜᱚᱢᱠᱮ ᱟᱯᱮᱥᱮᱫ ᱫᱚ ᱪᱮᱫ ᱠᱚ ᱚᱱᱠᱟ ᱵᱚᱸᱜᱟ ᱵᱩᱨᱩ ᱠᱚ ᱦᱩᱭ ᱵᱟᱲᱟᱭᱮᱱᱟ ᱥᱮ ᱯᱩᱡᱟᱹ ᱯᱟᱥᱟ? ᱚ ᱚᱠᱟᱞᱮᱠᱟ ᱪᱮᱫ ᱞᱮᱠᱟ ᱨᱤᱛᱤ ᱨᱮᱣᱟᱡᱽ ᱢᱮᱱᱟᱜ ᱟᱠᱟᱫ ᱚᱱᱛᱮ?
ᱟᱞᱮᱥᱮᱫ ᱫᱚ ᱡᱟᱹᱥᱛᱤ ᱵᱟᱞᱮ ᱢᱟᱱᱟᱣᱟ ᱚᱱᱠᱟ ᱠᱷᱟᱹᱞᱤ ᱤᱱᱟᱹ ᱤᱭᱟᱹ ᱠᱚᱨᱮᱜᱮ ᱟᱢᱵᱟᱥ ᱠᱩᱱᱟᱹᱢᱤ ᱤᱱᱟᱹ ᱠᱚᱜᱮ
ᱮ ᱥᱚᱨᱦᱟᱭ ᱵᱟᱦᱟ ᱥᱚᱨᱚᱦᱟᱭ ᱠᱚ ᱵᱟᱝ ᱠᱚ ᱢᱟᱱᱟᱣ ᱜᱮᱭᱟ ᱥᱮ?
ᱢᱟᱱᱟᱣ ᱢᱟᱱᱟᱣ ᱚᱱᱟᱫᱚ ᱢᱟᱱᱟᱣ ᱟᱞᱮ ᱥᱚᱨᱦᱟᱭ ᱵᱟᱦᱟ ᱥᱚᱨᱚᱦᱟᱭ ᱟᱨ ᱱᱟᱹ ᱫᱟᱸᱥᱟᱭᱚᱜᱼᱟᱞᱮ ᱾
ᱟᱪᱪᱷᱟ ᱾ ᱟᱪᱪᱷᱟ ᱜᱚᱝᱠᱮ ᱯᱮ ᱟᱯᱮ ᱥᱮᱫ ᱫᱚ ᱫᱟᱥᱟᱸᱟᱭᱚᱜᱼᱟ ᱯᱮ ᱟᱯᱮ ᱥᱮᱫ ᱫᱚ ᱱᱚᱝᱠᱟᱱᱟᱜ ᱢᱤᱫᱴᱮᱱ ᱫᱟᱸᱥᱟᱭ ᱢᱮᱱᱟᱜᱼᱟ᱾ ᱟᱜ ᱡᱟᱦᱟᱸ ᱫᱚᱠᱚ ᱢᱮᱛᱟᱜ ᱠᱟᱱᱟ ᱞᱚᱵᱚᱭ ᱫᱟᱸᱥᱟᱭ ᱦᱮᱸᱥᱮ ᱵᱟᱝ
ᱦᱮᱸ
ᱟᱫᱚ ᱟᱹᱞᱤᱧ ᱚᱱᱟ ᱫᱟᱸᱥᱟᱭ ᱥᱮᱨᱮᱧ ᱞᱤᱱ ᱵᱟᱲᱟᱭ ᱠᱟᱜᱼᱟ ᱥᱮ ᱥᱮᱨᱮᱧ ᱮᱱᱮᱡ ᱵᱟᱲᱟ ᱠᱟᱜᱼᱟ᱾ ᱠᱟᱜ ᱜᱮᱭᱟ ᱫᱟᱥᱟᱸᱟᱭ ᱮᱱᱮᱡ ᱨᱮ ᱚᱝᱥᱚᱚᱜᱨᱚᱦᱚᱱ ᱠᱟᱜ ᱜᱮᱭᱟ᱾
ᱚᱱᱟ ᱫᱚ ᱤᱱᱟᱹᱜ ᱦᱟᱹᱨᱤᱡ ᱫᱚ ᱵᱟᱹᱞᱤᱧ ᱵᱟᱰᱟᱭᱟ ᱟᱹᱞᱤᱧ ᱫᱚ ᱾ ᱟᱹᱞᱤᱧ ᱚᱱᱠᱟ ᱵᱟᱹᱞᱤᱧ ᱦᱩᱸ ᱚᱱᱮ ᱚᱱᱠᱟ ᱫᱟᱸᱥᱟᱭ ᱮᱱᱮᱡ ᱠᱚᱨᱮ ᱟᱫᱚ ᱠᱷᱟᱹᱞᱤ ᱴᱚᱞᱟ ᱨᱮᱱ ᱟᱹᱛᱩ ᱟᱹᱛᱩ ᱦᱚᱲ ᱠᱚ ᱫᱟᱬᱟᱭᱟ ᱵᱟᱝ? ᱟᱫᱚ ᱚᱱᱟ ᱩᱱᱠᱩ ᱧᱮᱞ ᱛᱮᱜᱮ
ᱦᱳᱭ ᱢᱟᱱᱮ ᱟᱹᱵᱤᱱ ᱫᱚ ᱛᱟᱦᱚᱞᱮ ᱚᱱᱠᱟ ᱨᱮ ᱚᱱᱟ ᱠᱚᱨᱮ ᱫᱚ ᱵᱟᱵᱤᱱ ᱥᱮᱞᱮᱫ ᱠᱟᱫᱟ ᱾
ᱦᱮᱸᱻ ᱠᱷᱟᱹᱞᱤ ᱢᱮᱫ ᱨᱮᱜᱮ ᱧᱮᱞ ᱦᱩᱭ ᱟᱠᱟᱱᱟ ᱥᱮᱞᱮᱫ ᱫᱚ ᱵᱟᱹᱞᱤᱧ ᱥᱮᱞᱮᱫ ᱠᱟᱱᱟ᱾
ᱟᱪᱪᱷᱟ ᱟᱯᱮ ᱥᱮᱫ ᱫᱚ ᱟᱫᱚ ᱡᱟᱦᱟᱸ ᱫᱟᱸᱥᱟᱭ ᱠᱚ ᱮᱱᱮᱡᱟ ᱚᱱᱟ ᱫᱚᱠᱚ ᱞᱟᱹᱭ ᱜᱮᱭᱟ ᱥᱮ ᱞᱟᱵᱟᱭ ᱞᱚᱵᱚᱭ ᱫᱟᱸᱥᱟᱭ ᱦᱮᱸᱥᱮ ᱵᱟᱝ?
ᱚ ᱦᱮᱸ ᱚᱠᱚᱭ ᱫᱟᱸᱥᱟᱭ ᱟᱭᱢᱟ ᱟᱭᱢᱟ ᱞᱮᱠᱟ ᱜᱮᱠᱚ ᱫᱟᱸᱥᱟᱭᱟ ᱾
ᱚᱱᱛᱮ ᱫᱚ ᱛᱟᱦᱚᱞᱮ ᱜᱚᱝᱠᱮ ᱟᱯᱮ ᱥᱮᱫ ᱫᱚ ᱚᱱᱮ ᱯᱩᱥ ᱵᱚᱸᱜᱟ ᱠᱚ ᱥᱚᱨᱦᱟᱭ ᱦᱩᱭᱩᱜᱼᱟ ᱦᱮᱸ ᱥᱮ? ᱟᱪᱷᱟ ᱟᱞᱮᱥᱮ ᱫᱚ ᱟᱱᱮ ᱤᱭᱟᱹ ᱨᱮᱞᱮ ᱥᱚᱨᱚᱦᱟᱭᱚᱜᱼᱟ ᱪᱮᱫ ᱠᱚ ᱢᱮᱱᱟ ᱥᱚᱨᱚᱦᱟᱭ ᱪᱟᱸᱫ ᱨᱮᱜᱮ ᱥᱚᱨᱚᱦᱟᱭᱚᱜ ᱟᱞᱮ ᱫᱚ ᱥᱚᱦᱟᱭ ᱪᱟᱸᱫᱳ ᱨᱮᱜᱮ ᱾
ᱛᱟᱦᱚᱞᱮ ᱛᱱᱟᱹᱜ ᱫᱤᱱ ᱯᱮ ᱢᱮᱣᱟ ᱟᱯᱮᱫᱚ
ᱟᱞᱮᱫᱚ ᱥᱚᱨᱦᱟᱭ ᱨᱮ ᱵᱚᱸᱠᱟ ᱨᱮᱞᱮ ᱥᱚᱨᱦᱟᱭᱚᱜᱼᱟ ᱡᱟᱹᱥᱛᱤ ᱫᱤᱱ ᱫᱚ ᱚᱱᱠᱟ ᱫᱚ ᱵᱟᱝᱞᱮ ᱢᱟᱱᱟᱣ ᱜᱮᱭᱟ ᱾ ᱯᱮ ᱢᱟᱦᱟ ᱯᱮ ᱜᱟᱱ ᱞᱮ ᱢᱟᱱᱟᱣ ᱦᱳᱭ ᱟᱫᱚ ᱞᱟᱦᱟ ᱛᱮᱫᱚ ᱚᱱᱠᱟ ᱞᱟᱹᱭ ᱟᱠᱚ ᱡᱮ ᱟᱵᱚ ᱥᱚᱦᱨᱟᱭ ᱫᱚ ᱛᱮ ᱢᱚᱬᱮ ᱥᱤᱧ ᱢᱚᱬᱮ ᱧᱤᱫᱟᱹ ᱨᱮᱱᱟᱜ ᱯᱚᱨᱚᱵᱽ ᱠᱟᱱ ᱛᱟᱵᱚᱱᱟ ᱠᱤᱱᱛᱩ ᱟᱫᱚ ᱱᱮᱛᱟᱨ ᱫᱚ ᱢᱟᱱᱮ ᱱᱚᱜᱼ ᱱᱚᱝᱠᱟ ᱟᱞᱮ ᱥᱮᱫ ᱫᱚ ᱯᱮ ᱢᱟᱦᱟ ᱜᱮᱠᱚ ᱢᱟᱱᱟᱣᱮᱫ ᱠᱟᱱᱟ ᱟᱨ ᱠᱤ
ᱦᱩᱸ ᱟᱞᱮ ᱥᱮᱫ ᱫᱚ ᱚᱱᱮ ᱢᱚᱬᱮ ᱥᱤᱧ ᱢᱚᱬᱮ ᱜᱮ
ᱦᱳᱭ ᱦᱳᱭ ᱟᱫᱚ ᱚᱠᱟ ᱠᱚ ᱮᱞᱟᱠᱟ ᱠᱚᱨᱮ ᱠᱚ ᱴᱚᱴᱷᱟ ᱠᱚᱨᱮ ᱫᱚ ᱚᱱᱠᱟ ᱢᱚᱬᱮ ᱥᱤᱧ ᱢᱚᱬᱮ ᱧᱤᱫᱟᱹ ᱦᱮᱰᱮᱛᱚᱜ ᱛᱮᱦᱚᱸ ᱦᱮᱡ ᱟᱹᱜᱩᱜ ᱠᱟᱱᱟ
ᱟᱨ ᱛᱚᱵᱮ ᱟᱯᱮ ᱫᱚ ᱥᱟᱠᱨᱟᱛ ᱫᱚᱯᱮ ᱢᱟᱱᱟᱣᱟ ᱥᱮ ᱵᱟᱝ
ᱦᱮᱸ ᱥᱟᱠᱨᱟᱛ ᱫᱚ ᱯᱩᱥ ᱵᱚᱸᱜᱟ ᱜᱮᱞᱮ ᱥᱟᱠᱨᱟᱛᱚᱜ ᱟᱞᱮ ᱫᱚ ᱥᱟᱠᱨᱟᱛ ᱫᱚᱞᱮ ᱢᱟᱱᱟᱣ ᱜᱮᱭᱟ ᱟᱫᱚ ᱥᱟᱠᱨᱟᱛ ᱨᱮ ᱢᱟᱱᱮ ᱢᱟᱱᱟᱣᱟᱞᱮ ᱪᱮᱫᱞᱮᱠᱟ ᱱᱤᱭᱚᱢ ᱠᱟᱹᱱᱩᱱ ᱢᱮᱱᱟᱜᱼᱟ ᱚᱱᱠᱟ ᱜᱮ, ᱟᱨ ᱟᱞᱮ ᱥᱮᱫ ᱢᱟ ᱢᱟᱱᱮ ᱪᱮᱫ ᱠᱚ ᱞᱟᱹᱭᱟ ᱵᱳᱡᱷᱟ ᱥᱟᱠᱨᱟᱛ ᱨᱮ ᱵᱳᱡᱷᱟ ᱞᱮ ᱛᱩᱧ ᱜᱮᱭᱟ ᱪᱮᱫ ᱠᱟᱭᱯᱮ ᱥᱮ ᱚᱱᱠᱟ ᱵᱚᱡᱷᱟ ᱠᱚ ᱛᱩᱫ ᱦᱩᱭᱩᱜ ᱜᱮᱭᱟ ᱥᱮ
ᱛᱩᱧ ᱛᱩᱧ ᱦᱩᱭᱩᱜᱼᱟ ᱥᱟᱠᱨᱟᱛ ᱥᱟᱠᱨᱟᱛ ᱚᱱᱟ ᱥᱮᱸᱫᱽᱨᱟ ᱥᱮᱸᱫᱽᱨᱟ ᱞᱮ ᱪᱟᱞᱟᱜᱼᱟ ᱵᱟᱝᱼᱟ ᱥᱮᱸᱫᱽᱨᱟ ᱠᱷᱚᱱ ᱦᱮᱡ ᱠᱟᱛᱮ ᱵᱷᱮᱡᱟ ᱞᱮ ᱛᱩᱧᱟ
ᱟᱪᱪᱷᱟ ᱵᱮᱥ ᱛᱟᱦᱞᱮ ᱟᱯᱮ ᱥᱮᱫ ᱦᱚᱸ ᱜᱚᱝᱠᱮ ᱚᱱᱟ ᱥᱟᱠᱨᱟᱛ ᱨᱮ ᱵᱷᱮᱡᱟ ᱛᱩᱧ ᱨᱮᱭᱟᱜ ᱜᱮ ᱪᱚᱞ ᱫᱚ ᱢᱮᱱᱟᱜ ᱟᱠᱟᱫ ᱜᱮᱭᱟ
ᱦᱮᱸ ᱦᱮᱸ ᱢᱮᱱᱟᱜᱼᱟ
ᱟᱪᱪᱷᱟ ᱜᱚᱝᱠᱮ ᱟᱯᱮ ᱥᱮᱫ ᱦᱮᱸ ᱟᱪᱪᱷᱟ ᱜᱚᱢᱠᱮ ᱟᱯᱮᱥᱮᱫ ᱚᱱᱠᱟ ᱪᱮᱫ ᱞᱮᱠᱟ ᱫᱟᱬᱟᱱ ᱡᱟᱭᱜᱟ ᱠᱚ ᱚᱠᱟ ᱞᱮᱠᱟ ᱢᱮᱱᱟᱜ ᱟᱠᱟᱫᱼᱟ ᱚᱱᱠᱟ ᱡᱟᱦᱟᱸ
ᱟᱞᱮ ᱥᱮᱫ ᱫᱚ ᱪᱮᱫ ᱤᱧ ᱞᱟᱹᱭᱢᱟ ᱮᱠᱫᱚᱢ ᱟᱹᱰᱤ ᱵᱟᱹᱲᱤᱡ ᱰᱟᱦᱟᱨ ᱟᱞᱮ ᱥᱮᱫ ᱫᱚ ᱞᱚᱥᱚᱫ ᱜᱮᱭᱟ ᱰᱟᱦᱟᱨ ᱠᱚᱫᱚ
ᱦᱮᱸᱪᱷᱟ ᱚᱱᱟ ᱟᱰᱮᱯᱟᱥᱮ ᱠᱚᱨᱮ ᱚᱱᱠᱟ ᱦᱮ ᱟᱫᱚ ᱚᱱᱟ ᱟᱲᱮ ᱯᱟᱥᱮ ᱠᱚᱨᱮ ᱡᱟᱦᱟᱸ ᱵᱤᱥ ᱠᱤᱞᱳᱢᱤᱴᱟᱨ ᱠᱩᱲᱤ ᱠᱤᱞᱳᱢᱤᱴᱟᱨ ᱵᱟ ᱯᱚᱧᱪᱟᱥ ᱠᱤᱞᱳᱢᱤᱴᱟᱨ ᱟᱲᱮᱯᱟᱥᱮ ᱠᱚᱨᱮ ᱚᱱᱠᱟ ᱡᱟᱦᱟᱸᱴᱟᱜ ᱴᱩᱨᱤᱥᱴ ᱴᱩᱨᱤᱡᱭᱟᱢ ᱤᱥᱯᱚᱴ ᱡᱟᱦᱟᱸ ᱠᱚ ᱢᱮᱱᱮᱫ ᱠᱟᱱ ᱚᱱᱠᱟ᱾ ᱚᱱᱠᱟᱱᱟᱜ ᱤᱭᱟᱹ ᱠᱚ ᱵᱟᱝ ᱨᱩᱣᱟᱹᱜᱼᱟ
ᱚᱱᱠᱟᱱᱟᱜ ᱢᱮᱱᱟᱜ ᱜᱮᱭᱟ ᱛᱷᱚᱲᱟ ᱯᱷᱟᱨᱟᱠ ᱧᱚᱜ ᱜᱮᱭᱟ ᱵᱩᱡᱷᱟᱹᱣ ᱠᱟᱜ ᱵᱤᱱ᱾ ᱛᱤᱨᱤᱥ ᱪᱚᱞᱞᱤᱥ ᱠᱤᱞᱚᱢᱤᱴᱟ. ᱨ ᱜᱟᱱ ᱪᱟᱞᱟᱜ ᱦᱩᱭᱩᱜᱼᱟ᱾
ᱟᱪᱪᱷᱟ ᱟᱫᱚ ᱠᱟᱹᱴᱤᱡ ᱚᱲᱟᱜ ᱡᱩᱫᱤ ᱪᱮᱫ ᱡᱟᱭᱜᱟ ᱠᱚ ᱠᱟᱹᱴᱤᱡ ᱵᱤᱱ ᱞᱟᱹᱭ ᱞᱮᱠᱷᱟᱱ
ᱟᱫᱚ ᱪᱮᱫ ᱞᱤᱧ ᱞᱟᱹᱭ ᱟᱵᱤᱱᱟ ᱡᱟᱣᱭᱟ ᱫᱚ ᱢᱟᱱᱟᱣ ᱜᱮᱭᱟ ᱟᱫᱚ ᱚᱱᱟ ᱫᱚ ᱯᱟᱨᱥᱟᱱᱟᱞ ᱞᱟᱝ ᱜᱟᱞ ᱢᱟᱨᱟᱣᱜᱼᱟ ᱚᱱᱟ ᱠᱚ᱾
ᱟᱨ ᱠᱚ ᱫᱟᱨᱚᱜᱼᱟ ᱟᱞᱮ ᱫᱤᱥᱚᱢ ᱥᱮᱫ ᱫᱚ ᱱᱚᱣᱟ ᱠᱚᱨᱮ ᱫᱚ ᱚᱱᱠᱟᱱᱟᱜ ᱡᱟᱭᱜᱟ ᱦᱚᱸ ᱢᱮᱱᱟᱜᱼᱟ ᱡᱟᱦᱟᱸ ᱫᱚ᱾ ᱠᱚ ᱞᱟᱹᱭᱟ ᱴᱩᱨᱤᱡᱤᱭᱟᱢᱥ ᱯᱚᱨᱴ ᱦᱮᱸ ᱥᱮ᱾
ᱦᱩᱸ
ᱚᱸᱰᱮ ᱫᱚ ᱦᱟᱸᱜ ᱦᱮᱸ ᱡᱟᱦᱟᱸ ᱯᱤᱠᱱᱤᱠ ᱤᱥᱯᱚᱨᱴ ᱵᱚᱞᱚ ᱛᱟ ᱯᱚᱨᱮ ᱤᱭᱟᱹ ᱵᱚᱞᱚ ᱚᱸᱰᱮ ᱫᱚ ᱟᱹᱰᱤ ᱢᱟᱨᱟᱝ ᱰᱮᱢ ᱠᱟᱱᱟ ᱥᱮ᱾ ᱚᱱᱟ ᱨᱮ ᱟᱹᱭᱩᱵ ᱟᱹᱰᱤ ᱟᱹᱭᱩᱵ ᱵᱟ. ᱦᱩ ᱠᱚ ᱢᱟᱱᱮ ᱳᱰᱤᱭᱟ. ᱵᱚᱨᱥᱚ ᱨᱮ ᱪᱮᱫ ᱞᱮᱠᱟ ᱢᱟᱱᱮ ᱫᱟᱬᱟᱱ ᱠᱚᱠᱚ ᱦᱤᱡᱩᱜᱼᱟ ᱚᱱᱠᱟ ᱜᱮ ᱟᱨ ᱠᱤ᱾ ᱛᱤᱨᱤᱥ ᱵᱤᱥ ᱠᱚᱢ ᱛᱤᱨᱤᱥ ᱠᱤᱞᱳᱢᱤᱴᱟᱨ ᱚᱱᱠᱟ ᱤᱭᱟᱹ ᱨᱮ᱾ ᱦᱮᱸ ᱥᱮ᱾
ᱚᱱᱠᱟ ᱜᱮ ᱟᱭᱢᱟ ᱞᱮᱠᱟᱱ ᱦᱚᱲ ᱠᱚ ᱦᱤᱡᱩᱜ ᱠᱚ ᱚᱸᱰᱮ ᱯᱤᱠᱱᱤᱠᱚᱜᱼᱟ ᱠᱚ ᱯᱟᱴᱤ ᱠᱚ ᱢᱟᱨᱟᱣᱟ᱾
ᱦᱚᱭ ᱦᱚᱭ ᱚᱱᱠᱟᱱᱟᱜ ᱟᱭᱢᱟ ᱜᱮ ᱤᱭᱟᱹ ᱠᱚ ᱢᱮᱱᱟᱜᱼᱟ ᱴᱚᱴᱷᱟ ᱠᱚ ᱵᱢᱮᱱᱟᱜ-ᱟ᱾
ᱠᱚ ᱢᱮᱱᱟᱜᱼᱟ᱾
ᱦᱮᱸ ᱵᱤᱨ ᱢᱮᱱᱟᱜᱼᱟ ᱵᱩᱨᱩ ᱢᱮᱱᱟᱜᱼᱟ ᱛᱟᱨᱯᱚᱨᱮ ᱚᱸᱰᱮ ᱫᱷᱤᱨᱤ ᱫᱟᱨᱮ ᱚᱱᱰᱮ᱾ ᱛᱟ ᱯᱚᱨᱮ ᱱᱩᱭ ᱫᱟᱜ ᱜᱮᱭᱟ ᱞᱤᱸᱜᱤ ᱟᱬᱜᱚᱱ ᱠᱟᱱᱟ ᱚᱱᱠᱟ᱾
ᱵᱟᱦᱟ ᱵᱟᱜᱟᱱ
ᱟᱪᱪᱷᱟ ᱟᱯᱮᱥᱮᱫ ᱫᱚ ᱪᱟ ᱵᱟᱜᱟᱱ ᱠᱚᱫᱚ ᱢᱮᱱᱟᱜ ᱟᱥᱮ ᱵᱟᱝ
ᱵᱟᱝᱟ ᱜᱚᱢᱠᱮ ᱟᱞᱮᱥᱮᱫ ᱫᱚ ᱪᱟ ᱵᱟᱜᱟᱱ ᱫᱚ ᱵᱟᱹᱱᱩᱜ ᱠᱟᱜᱼᱟ ᱟᱯᱮᱥᱮᱫ ᱢᱮᱱᱟᱜ